ᱦᱩᱸ ᱦᱮᱞᱳ
ᱦᱮᱸ ᱡᱚᱦᱟᱨ ᱜᱮ᱾
ᱡᱚᱦᱟᱨ ᱜᱮ᱾
ᱨᱚᱲ ᱟᱸᱡᱚᱢᱚᱜ ᱠᱟᱱ ᱛᱟᱞᱤᱧᱟ ᱛᱚ
ᱦᱮᱸ ᱟᱸᱡᱚᱢᱚᱜ ᱠᱟᱱ ᱛᱟᱵᱮᱱᱟ᱾
ᱟᱪᱪᱷᱟ ᱦᱳᱭᱛᱚ ᱟᱨ ᱱᱟᱯᱟᱭ ᱵᱟᱲᱟ ᱜᱮᱭᱟ ᱵᱮᱱ ᱛᱚ᱾
ᱦᱮᱸ ᱱᱟᱯᱟᱭ ᱜᱮᱭᱟ ᱱᱟᱯᱟᱭ ᱵᱟᱲᱟ ᱜᱮᱭᱟᱞᱤᱧ ᱾ ᱟᱹᱵᱤᱱ ᱪᱮᱞᱮᱠᱟ ᱢᱮᱱᱟᱜ ᱵᱮᱱᱟ?
ᱟᱹᱞᱤᱧ ᱦᱚᱸ ᱱᱟᱯᱟᱭ ᱵᱟᱲᱟ ᱜᱮᱭᱟᱞᱤᱧ ᱦᱟᱸᱜ ᱱᱤᱭᱟᱹ ᱜᱷᱟᱹᱲᱤᱡ ᱫᱚ᱾
ᱚᱸ
ᱟᱪᱪᱷᱟ, ᱟᱨ ᱟᱯᱮ ᱥᱮᱱᱟᱜ ᱦᱚᱭ ᱦᱤᱸᱥᱤᱫ ᱫᱚ ᱚᱠᱟᱞᱮᱠᱟ ᱛᱟᱦᱮᱸ ᱠᱟᱱᱟ ᱛᱤᱦᱤᱧ ᱫᱚ?
ᱟᱞᱮ ᱥᱮᱱᱟᱜ ᱦᱚᱭ ᱦᱥᱤᱫ ᱫᱚ, ᱛᱮᱦᱮᱧ ᱫᱚ ᱢᱟᱱᱮ ᱫᱟᱜ ᱦᱚᱭ ᱫᱟᱜ ᱫᱟ ᱟᱨ ᱯᱷᱟᱸᱠᱟ ᱦᱚᱸᱭ ᱯᱷᱟᱸᱟᱭ ᱫᱟ, ᱢᱟᱱᱮ ᱥᱤᱛᱩᱝ ᱫᱚ ᱛᱦᱤᱱ ᱫᱚ ᱵᱟᱝ ᱧᱮᱞ ᱧᱟᱢ ᱞᱮᱱᱟ᱾
ᱚ ᱟᱪᱪᱷᱟ
ᱦᱮᱸ ᱟᱯᱮᱥᱮᱜ ᱦᱚᱭ ᱦᱤᱸᱥᱤᱫ ᱪᱮᱜ ᱞᱮᱠᱟᱭ ᱫᱚᱦᱚ ᱠᱟᱜ ᱛᱟᱦᱮᱸᱜ?
ᱟᱞᱮᱥᱮᱜ ᱦᱚᱸ ᱟᱞᱮ ᱢᱟ ᱵᱟᱨ ᱯᱮ ᱫᱤᱱ ᱫᱷᱚᱨᱮ ᱤᱭᱟᱹ ᱵᱮᱲᱟᱭᱟᱜ ᱢᱮᱜ ᱢᱩᱠᱷᱚᱱ ᱜᱮ ᱵᱟᱝᱞᱮ ᱧᱮᱧᱟᱢ ᱠᱟᱜᱼᱟ ᱦᱟᱸ ᱫᱤᱱᱜᱮ ᱨᱤᱢᱤᱞ ᱨᱤᱢᱤᱞ ᱠᱟᱜᱼᱟᱭ
ᱟᱪᱪᱷᱟ
ᱫᱟᱜ ᱡᱟᱹᱲᱤ ᱫᱚ ᱦᱟᱸᱜ ᱦᱩᱭ ᱵᱟᱲᱟᱜ ᱠᱟᱱ ᱜᱮᱭᱟ ᱴᱩᱠ ᱴᱟᱠ ᱢᱟᱱᱮ ᱢᱤᱫ ᱞᱮᱛᱟᱲ ᱛᱮᱫᱚ ᱵᱟᱝ᱾ ᱟᱪᱪᱷᱟ
ᱱᱚᱛᱮ ᱦᱚᱸ ᱚᱝᱠᱟ ᱜᱮ᱾
ᱚ ᱟᱪᱪᱷᱟ ᱦᱳᱭᱛᱚ ᱮ ᱛᱟᱦᱚᱞᱮ ᱨᱚᱦᱚᱭ ᱠᱟᱹᱢᱤ ᱠᱚᱫᱚ ᱛᱤᱱ ᱥᱟᱺᱜᱤᱧ?
ᱨᱚᱦᱚᱭ ᱠᱟᱹᱢᱤ ᱠᱚ ᱚᱱᱮ ᱟᱨᱟᱢᱵᱚᱜ ᱠᱟᱱᱟ
ᱚᱸ ᱦᱮ ᱛᱚ
ᱟᱸ ᱟᱯᱮ?
ᱟᱞᱮ ᱟᱞᱮ ᱫᱚ ᱟᱞᱮᱦᱚ ᱢᱟᱱᱮ ᱟᱨᱟᱢᱵᱚᱣ ᱠᱟᱫᱟᱞᱮ ᱟᱨᱟᱢᱵᱚ ᱫᱚ᱾ ᱢᱩᱪᱟᱹᱫ ᱦᱤᱡᱩᱜ ᱠᱟᱱ ᱛᱟᱞᱮᱭᱟ ᱦᱟᱸᱜ ᱟᱞᱮ ᱫᱚ ᱦᱟᱸᱜ
ᱚᱸ ᱟᱯᱮᱭᱟᱜ ᱫᱚ ᱢᱩᱪᱟᱹᱫ ᱦᱤᱡᱩᱜ ᱠᱟᱱᱟ ᱵᱟᱝ
ᱦᱳᱭ
ᱞᱟᱦᱟ ᱧᱚᱜ ᱫᱚ ᱵᱟᱭ ᱟᱨᱟᱢᱵᱚ ᱠᱟᱜ ᱛᱟᱦᱮᱸᱼᱟ
ᱦᱮᱸ ᱟᱫᱚ ᱫᱟᱜ ᱵᱟᱲᱟ ᱠᱮᱜ ᱜᱮᱭᱟᱭ ᱯᱳᱭᱞᱳ ᱯᱳᱭᱞᱳ ᱫᱚ ᱛᱚᱞᱟ ᱦᱟᱨᱟᱜ ᱞᱮᱠᱟ ᱫᱚ ᱟᱫᱚ ᱩᱱᱠᱚ ᱠᱷᱚᱡ ᱜᱮ ᱦᱟᱸᱜ ᱠᱷᱮᱛ ᱠᱚᱨᱮ ᱫᱚ ᱫᱟᱜ ᱫᱚᱞᱮ ᱟᱴᱠᱟᱣ ᱫᱚᱦᱚ ᱠᱟᱜᱼᱟ
ᱚᱸ
ᱟᱫᱚ ᱦᱟᱸᱜ ᱥᱤᱛᱩᱝ ᱠᱚ ᱵᱟᱝ ᱠᱷᱟᱹᱛᱤᱨ ᱛᱮ ᱟᱫᱚ ᱚᱱᱟ ᱫᱟᱜ ᱠᱚᱜᱮ ᱟᱨ ᱠᱟᱹᱴᱤᱡ ᱮ ᱫᱟᱜ ᱡᱩᱴᱩᱡ ᱠᱮᱫᱟ ᱛᱟᱞᱦᱮ ᱦᱩᱭ ᱜᱚᱫ ᱞᱮᱱ ᱛᱟᱞᱮᱭᱟ ᱤᱱᱟᱹ ᱠᱚᱛᱮᱜᱮ
ᱚ ᱟᱞ ᱥᱮᱫ ᱫᱚ ᱡᱮᱢᱚᱱ ᱪᱟᱨᱟ ᱠᱚ ᱛᱟᱭᱚᱢ ᱛᱮᱠᱚ ᱜᱤᱰᱤ ᱠᱟᱜᱼᱟ ᱟᱨ ᱫᱟᱜ ᱠᱚᱦᱚᱸ ᱢᱟᱱᱮ ᱛᱟᱭᱚᱢ ᱛᱮ ᱫᱟᱜ ᱟᱠᱟᱱᱟ ᱱᱤᱭᱟᱹ ᱵᱟᱨ ᱫᱚ ᱵᱮᱥ ᱠᱚᱡ ᱫᱚ ᱵᱟᱭ ᱫᱟᱜ ᱟᱠᱟᱜᱼᱟ
ᱟᱪᱪᱷᱟ ᱦᱮᱸ
ᱦᱮᱸ ᱟᱫᱚ ᱚᱱᱟ ᱦᱚᱛᱮᱜ ᱛᱮ ᱠᱟᱹᱴᱤᱡ ᱫᱮᱭᱨᱤ ᱧᱚᱜ ᱠᱟᱱᱟ᱾ ᱦᱩᱸ
ᱟᱫᱚ ᱟᱸ ᱛᱤᱱᱟᱹᱜ ᱢᱟᱱᱮ ᱟᱹᱰᱤ ᱟᱹᱰᱤ ᱯᱚᱨᱮ ᱯᱮ ᱜᱤᱰᱤ ᱠᱟᱜ ᱛᱮ ᱛᱚᱞᱟ ᱫᱚ
ᱦᱮᱸ ᱟᱹᱰᱤ ᱯᱚᱨᱮ ᱜᱮ ᱛᱚᱠᱷᱚᱱ ᱢᱟᱱᱮ ᱫᱟᱜ ᱦᱚᱸ ᱵᱟᱭ ᱫᱟᱜ ᱟᱠᱟᱜ ᱛᱟᱦᱮᱸᱜ ᱵᱟᱹᱛᱟᱹᱲᱤ ᱠᱚ ᱵᱟᱝ ᱢᱟᱱᱮ ᱵᱟᱝ ᱦᱳᱭ ᱠᱟᱱ ᱛᱟᱦᱮᱸᱜ ᱟᱫᱚ ᱚᱱᱟ ᱛᱮ ᱜᱤᱰᱤ ᱠᱟᱴᱤᱡ ᱫᱮᱭᱨᱤᱧᱚᱜ ᱠᱟᱛᱮᱜ ᱦᱳᱭ ᱠᱟᱱᱟ
ᱦᱳᱭᱛᱚ ᱟᱫᱚ ᱟᱢᱵᱟᱵᱚᱛᱤ ᱠᱷᱚᱡ ᱫᱚ ᱦᱟᱸᱜ ᱛᱤᱱᱟᱹᱜ ᱯᱚᱨᱮ ᱯᱮ ᱜᱤᱰᱤ ᱠᱟᱫᱟ ᱥᱮ ᱛᱤᱱᱟᱹᱜ ᱞᱟᱦᱟ ᱯᱮ ᱜᱤᱰᱤ ᱠᱟᱫᱟ?
ᱟᱢᱵᱟᱵᱩᱛᱤ ᱠᱷᱚᱱ ᱫᱚ ᱯᱚᱨᱮ ᱜᱮᱞᱮ ᱜᱤᱰᱤ ᱠᱟᱜᱼᱟ ᱞᱮ ᱳᱭ ᱟᱢᱵᱟᱵᱩ ᱛᱤ ᱯᱮ ᱯᱷᱳᱱ ᱫᱤᱱ ᱯᱚᱨᱮ
ᱟᱪᱪᱷᱟ
ᱦᱮᱸ ᱟᱨ ᱰᱮᱢᱚᱱ ᱱᱤᱛᱚᱜ ᱱᱤᱛᱚᱜ ᱛᱚᱞᱟ ᱠᱚ ᱦᱟᱨᱟ ᱟᱠᱟᱱ ᱨᱮᱦᱚᱸ ᱠᱚᱭᱮᱠ ᱦᱚᱲᱟᱜ ᱫᱚ ᱟᱫᱚ ᱩᱱᱠᱩᱣᱟᱜ ᱫᱚ ᱡᱮᱢᱚᱱ ᱛᱚᱞᱟ ᱜᱟᱹᱰᱤ ᱨᱮ ᱫᱟᱜ ᱵᱟᱹᱱᱩᱜᱼᱟ ᱟᱫᱚ ᱪᱤᱠᱠᱟᱛᱮᱢ ᱛᱩᱫᱟ ᱦᱳᱭ᱾
ᱟᱫᱚ ᱦᱟᱸᱜ ᱠᱤᱪᱷᱩ ᱠᱤᱪᱷᱩ ᱡᱟᱭᱜᱟ ᱨᱮᱫᱚ ᱧᱮᱞ ᱧᱟᱢᱚᱜᱼᱟ ᱨᱚᱦᱚᱲ ᱛᱮᱜᱮ ᱠᱚ ᱛᱩᱫᱟ ᱟᱨ ᱱᱚᱝᱠᱟ ᱴᱟᱭᱤᱢ ᱠᱚ ᱦᱩᱭ ᱞᱮᱱ ᱛᱟᱠᱚ ᱠᱷᱟᱱ ᱫᱚ ᱵᱟᱠᱷᱟᱱ ᱫᱚ ᱦᱟᱸᱜ ᱫᱚᱢᱮ ᱰᱮᱨᱤ ᱞᱮᱱᱠᱷᱟᱱ ᱦᱚᱸᱛᱚ ᱛᱚᱞᱟᱫᱚ ᱦᱟᱸᱜ ᱵᱟᱝ ᱜᱟᱱᱚᱜ ᱟᱥᱮ ᱨᱚᱦᱚᱭ ᱫᱚ᱾
ᱦᱮᱸ ᱦᱮᱸ ᱟᱞᱮ ᱥᱮᱫ ᱦᱚᱸ ᱠᱚᱛᱮᱠ ᱜᱩᱞᱤ ᱫᱚᱠᱚ ᱮᱸ ᱛᱳᱜ ᱮᱜ ᱜᱮᱭᱟ ᱠᱚ ᱡᱟᱦᱟᱸᱭ ᱢᱟᱱᱮ ᱫᱟᱜ ᱵᱟᱹᱱᱩᱜ ᱛᱟᱠᱚ ᱨᱮᱦᱚᱸ ᱚᱱᱟ ᱫᱟᱜ ᱟᱨᱮᱡ ᱠᱟᱛᱮᱜ
ᱟᱪᱪᱷᱟ ᱦᱳᱭ ᱛᱚ
ᱟᱫᱚ ᱦᱟᱸᱜ ᱛᱟᱦᱚᱞᱮ ᱟᱯᱮ ᱫᱚ ᱢᱮ ᱛᱤᱱᱟᱹᱜ ᱥᱮᱨᱢᱟ ᱯᱮ ᱨᱚᱦᱚᱭ ᱜᱮᱭᱟ, ᱵᱟᱨ ᱥᱮᱨᱢᱟ ᱥᱮ ᱢᱤᱫ ᱥᱮᱨᱢᱟ?
ᱟᱞᱮᱥᱮᱫ ᱫᱚ ᱵᱟᱨ ᱢᱟᱱᱮ ᱵᱟᱨ ᱥᱮᱨᱢᱟ ᱪᱟᱥ ᱦᱩᱭᱩᱜ ᱜᱮᱭᱟ᱾
ᱚ, ᱛᱟᱦᱚᱞᱮ ᱫᱷᱚᱨᱚᱱ ᱦᱚᱸᱯᱮ ᱪᱟᱥ ᱜᱮᱭᱟ ᱵᱟᱝ?
ᱦᱳᱭ ᱦᱳᱭ ᱫᱷᱚᱨᱚᱱ ᱦᱚᱸ, ᱟᱯᱮᱥᱮᱫ ᱫᱷᱚᱨᱚᱱ ᱪᱟᱥ ᱦᱩᱭᱩᱜ ᱜᱮᱭᱟ ᱥᱮ ᱵᱟᱝᱟ?
ᱵᱟᱝᱜᱮ ᱟᱞᱮ ᱥᱮᱫ ᱫᱚ ᱫᱷᱚᱨᱚᱱ ᱠᱚᱫᱚ ᱵᱟᱠᱚ ᱪᱟᱥᱟ ᱦᱟᱸᱜ᱾ ᱚᱱᱟ ᱤᱭᱟᱹ ᱢᱤᱫ ᱫᱷᱟᱣ ᱜᱮ ᱚᱱᱟ ᱟᱥᱟᱲ ᱵᱚᱸᱜᱟ ᱜᱮ ᱡᱟᱦᱟᱸ ᱪᱟᱥ ᱤᱱᱟᱹᱜᱮ᱾
ᱚ ᱫᱟᱜ ᱠᱚ ᱡᱟᱹᱱᱤᱡ ᱚᱱᱠᱟ ᱥᱚᱝᱥᱚᱭ ᱵᱟᱹᱱᱩᱜ ᱟᱠᱟᱫᱼᱟ᱾
ᱦᱳᱭ ᱦᱳᱭ ᱦᱳᱭ ᱫᱟᱜ ᱨᱮᱭᱟᱜ ᱦᱚᱸ ᱫᱚᱢᱮ ᱥᱚᱢᱚᱥᱥᱟ ᱧᱮᱞ ᱧᱟᱢᱚᱜ ᱠᱟᱱᱟ᱾
ᱦᱮᱸ ᱟᱞᱮ ᱟ ᱥᱮᱫ ᱫᱚ ᱡᱮᱢᱚᱱ ᱚᱱᱮ ᱢᱟᱨᱟᱝ ᱵᱟᱸᱫ ᱢᱮᱱᱟᱜᱼᱟ ᱟᱫᱚ ᱚᱱᱟ ᱵᱟᱸᱫ ᱨᱮ ᱫᱟᱜ ᱛᱟᱦᱮᱸᱱ ᱜᱮᱭᱟ ᱛᱚ᱾ ᱟᱫᱚ ᱚᱱᱟ ᱫᱟᱜ ᱛᱮᱜᱮ ᱪᱟᱥ ᱦᱩᱭᱩᱜ ᱜᱮᱭᱟ ᱛᱚᱠᱷᱚᱱ ᱫᱚ᱾
ᱟᱪᱪᱷᱟ
ᱟᱫᱚ ᱛᱟᱦᱚᱞᱮ ᱥᱮᱞᱚ ᱠᱚᱫᱚ ᱯᱮ ᱵᱟᱹᱭᱥᱟᱹᱣ ᱠᱟᱫ ᱜᱮᱭᱟ ᱥᱮ ᱵᱟᱝ?
ᱵᱟᱝ ᱟ ᱟᱞᱮᱥᱮᱫ ᱫᱚ ᱥᱮᱞᱚ ᱠᱚ ᱫᱚ ᱵᱟᱝᱠᱚ ᱵᱟᱹᱭᱥᱟᱹᱣ ᱟᱠᱟᱜᱼᱟ᱾ ᱟᱯᱮ ᱥᱮᱫ ᱥᱮᱠᱚ ᱠᱚ ᱵᱟᱹᱭᱥᱟᱹᱣ ᱠᱟᱜᱼᱟ ᱠᱚ?
ᱵᱟ ᱵᱟᱝ ᱟᱞᱮᱥᱮᱫ ᱫᱚ ᱵᱟᱹᱱᱩᱜᱼᱟ ᱥᱮᱞᱚ ᱠᱚᱫᱚ᱾
ᱚ
ᱟᱪ ᱪᱷᱟ ᱟᱨ ᱛᱟᱦᱚᱞᱮ ᱤᱭᱟᱹ ᱚᱱᱟ ᱠᱷᱮᱛ ᱠᱚᱫᱚ ᱪᱮᱫ ᱛᱮᱯᱮ ᱥᱤ ᱦᱚᱪᱚᱭ ᱜᱮᱭᱟ? ᱦᱮᱞ ᱛᱮᱜᱮ ᱥᱮ ᱚᱱᱠᱟ ᱤᱭᱟᱹ ᱢᱟᱨᱟᱝ ᱱᱟᱦᱮᱞ ᱛᱮᱯᱮ ᱥᱤ ᱦᱚᱪᱚᱭ ᱜᱮᱭᱟ?
ᱮᱸᱜ ᱠᱷᱮᱛ ᱠᱚᱫᱚ ᱪᱮᱫ ᱠᱚ ᱢᱮᱱᱟ ᱡᱟᱦᱟᱸᱭ ᱠᱚᱨᱮᱱ ᱟᱫᱚ ᱰᱟᱝᱨᱟ ᱠᱚ ᱢᱮᱱᱟᱜ ᱠᱚᱣᱟ ᱠᱟᱰᱟ ᱠᱚ ᱩᱱᱠᱩ ᱫᱚ ᱚᱱᱟ ᱠᱚᱛᱮ ᱠᱩ ᱥᱤ ᱜᱮᱭᱟ ᱟᱨ ᱱᱮᱛᱟᱨ ᱢᱟ ᱧᱮᱞ ᱧᱟᱢᱚᱜᱚᱜ ᱠᱟᱱ ᱡᱮ ᱰᱟᱝᱨᱟ ᱠᱟᱰᱟ ᱫᱚ ᱡᱚᱛᱚ ᱠᱚ ᱟᱠᱷᱨᱤᱧ ᱪᱟᱵᱟᱭ
ᱦᱳᱭ ᱦᱳᱭ
ᱟᱫᱚ ᱜᱟᱹᱰᱤ ᱠᱚᱛᱮ ᱜᱮ ᱥᱤ ᱵᱟᱲᱟ ᱦᱩᱭᱩᱜ ᱜᱮᱭᱟ᱾
ᱦᱳᱭᱛᱚ
ᱦᱮᱸ
ᱟᱫᱚ ᱟᱞᱮ ᱥᱮᱫ ᱦᱚᱸ ᱚᱱᱠᱟ ᱜᱮ ᱱᱮᱛᱟᱨ ᱫᱚ ᱫᱟᱜᱛᱮ ᱛᱚ, ᱤᱭᱟᱹ ᱠᱟᱹᱢᱤ ᱠᱚᱠᱚ ᱪᱟᱞᱟᱣ ᱵᱟᱲᱟᱜ ᱠᱟᱱᱟ ᱵᱟᱨᱦᱮ ᱠᱟᱹᱢᱤ ᱠᱚ, ᱟᱫᱚ ᱛᱟᱦᱞᱮ ᱪᱟᱥ ᱩ ᱪᱟᱥ ᱥᱚᱢᱚᱭ ᱠᱚ ᱦᱤᱡᱩᱜᱼᱟ ᱥᱩᱫᱩ, ᱟᱨ ᱚᱱᱟ ᱠᱷᱟᱹᱛᱤᱨ ᱰᱟᱝᱨᱤ ᱠᱚᱫᱚ ᱠᱚ ᱟᱠᱷᱨᱤᱧ ᱪᱟᱵᱟ ᱟᱠᱟ ᱠᱚ ᱱᱟ ᱟᱫᱚ ᱦᱟᱸᱜ ᱦᱮᱡ ᱠᱟᱛᱮᱜ ᱫᱚᱫᱚ ᱯᱚᱭᱥᱟ ᱟᱹᱜᱩ ᱠᱟᱛᱮᱜ ᱫᱚ ᱦᱟᱸᱜ ᱟᱫᱚ ᱚᱱᱟ ᱤᱭᱟᱹ ᱢᱟᱨᱟᱝ ᱱᱟᱦᱮᱞ ᱛᱮᱠᱚ ᱥᱤ ᱦᱚᱪᱚᱭᱟ᱾ ᱦᱳᱭ ᱦᱳᱭ
ᱦᱩᱸ ᱱᱮᱛᱟᱨ ᱛᱚ ᱚᱱᱟᱜᱮ ᱵᱤᱥᱤ ᱧᱮᱞ ᱧᱟᱢᱚᱜᱚᱜ ᱠᱟᱱᱟ᱾
ᱦᱳᱭ
ᱟᱫᱚ ᱦᱟᱸᱜ ᱟᱯᱮ ᱠᱚᱫᱚ ᱪᱮᱫᱠᱟ ᱥᱟᱨ ᱠᱚᱫᱚ ᱯᱮ ᱮᱢᱟᱜ ᱜᱮᱭᱟ ᱥᱮ ᱵᱟᱝ ᱦᱩᱲᱩ ᱦᱩᱲᱩ ᱠᱚᱨᱮ ᱫᱚ?
ᱦᱮ ᱥᱟᱨ ᱠᱚᱫᱚᱞᱮ ᱮᱢᱟᱜ ᱜᱮᱭᱟ ᱥᱟᱨ ᱪᱷᱟᱲᱟ ᱛᱚ ᱟᱨ ᱱᱮᱛᱟᱨ ᱫᱚ ᱵᱟᱝ ᱦᱩᱭᱩᱜ ᱠᱟᱱᱟ ᱥᱮ᱾
ᱦᱳᱭ ᱱᱮᱛᱟᱨ ᱫᱚ ᱪᱮᱫ ᱦᱚᱸ ᱵᱟᱝ ᱦᱩᱭᱩᱜ ᱠᱟᱱᱟ ᱥᱟᱨ ᱪᱷᱟᱲᱟ᱾
ᱦᱮᱸ
ᱦᱩᱸ
ᱟᱯᱮ ᱫᱚ ᱥᱟᱨ ᱯᱮ ᱮᱢᱟᱜ ᱜᱮᱭᱟ ᱥᱮ ᱵᱟᱝᱟ?
ᱟᱞᱮ ᱫᱚ ᱮᱢ ᱫᱚᱞᱮ ᱮᱢᱟᱜ ᱜᱮᱭᱟ ᱵᱟᱝ ᱮᱢ ᱠᱟᱛᱮᱫ ᱢᱟ ᱵᱟᱝ ᱦᱩᱭᱩᱜ ᱠᱟᱱ ᱱᱮᱛᱟᱨ ᱫᱚ᱾ ᱢᱤᱫ ᱢᱤᱫ ᱡᱚᱠᱷᱚᱱ ᱞᱟᱹᱭ ᱜᱟᱱᱚᱜᱼᱟ ᱡᱮ ᱢᱟᱱᱮ ᱦᱮᱣᱟᱠᱟᱭ ᱥᱮ ᱵᱟ ᱥᱟᱨ ᱵᱟᱭ ᱡᱚᱢ ᱞᱮᱠᱷᱷᱟᱡ ᱫᱚ ᱞᱟᱡ ᱦᱚᱸ ᱵᱟᱝ ᱵᱤᱜ ᱛᱟᱭᱟ ᱚᱱᱮ ᱚᱱᱠᱟ ᱟᱫᱚ ᱦᱟᱸᱜ ᱥᱟᱨ ᱵᱟᱵᱚᱱ ᱮᱢᱟᱜ ᱠᱷᱟᱡ ᱢᱟ ᱵᱟᱝ ᱦᱩᱭᱩᱜ ᱠᱟᱱ
ᱦᱩᱸ
ᱟᱫᱚ ᱤᱱᱟᱹ ᱦᱚᱛᱮᱜ ᱛᱮ ᱮᱢᱜᱮ ᱞᱟᱜᱟᱜ ᱠᱟᱱᱟ ᱥᱟᱨ ᱫᱚ᱾
ᱦᱮᱸ ᱦᱮᱸ ᱟᱨ ᱱᱮᱛᱟᱨ ᱥᱟᱨᱟᱜ ᱡᱟ ᱫᱟᱢ ᱨᱟᱠᱟᱵ ᱠᱟᱱᱟ᱾
ᱦᱮᱸ ᱫᱟᱢ ᱟᱠᱟᱱ ᱜᱮᱭᱟ ᱱᱮᱛᱟᱨ ᱫᱚ
ᱦᱮᱸ
ᱡᱚᱛᱚ ᱡᱤᱱᱤᱥ ᱜᱮᱛᱚ ᱫᱟᱢ ᱟᱠᱟᱱᱟ ᱱᱮᱛᱟᱨ ᱫᱚ
ᱦᱮᱸ ᱟᱨᱚ ᱱᱮᱛᱟᱨ ᱢᱟ ᱪᱮᱫ ᱠᱚ ᱢᱮᱱᱟ ᱡᱟᱦᱟᱸᱜᱮ ᱡᱟᱦᱟᱸ ᱛᱤᱱᱟᱹᱜ ᱫᱟᱢ ᱨᱮᱱᱟᱜ ᱮᱢ ᱦᱟᱛᱟᱣᱟ ᱚᱱᱠᱟ ᱦᱳᱲᱳ ᱦ ᱦᱩᱭᱩᱜᱼᱟ᱾
ᱦᱳᱭ ᱦᱳᱭ ᱛᱤᱱᱟᱹᱜ ᱫᱟᱢ ᱱᱟ ᱮᱢ ᱦᱟᱛᱟᱣᱟ ᱚᱱᱠᱟ ᱦᱩᱲᱩ ᱦᱩᱭᱩᱜᱼᱟ ᱟᱫᱚ ᱦᱟᱸᱜ ᱚᱱᱟ ᱫᱚ ᱦᱟᱸᱜ ᱟᱫᱚ ᱡᱟᱦᱟᱸᱭ ᱨᱮᱸᱜᱮᱡ ᱦᱚᱲ ᱠᱚ ᱦᱮᱱᱟᱜ ᱟᱠᱟᱫ ᱠᱚᱣᱟ ᱩᱱᱠᱩ ᱠᱚᱫᱚ ᱦᱟᱸᱜ ᱵᱟᱠᱚ ᱠᱤᱨᱤᱧ ᱫᱟᱲᱮᱭᱟᱜ ᱠᱟᱱᱟ᱾
ᱦᱮᱸ ᱩᱱᱠᱩ ᱠᱚᱣᱟᱜ ᱫᱚ ᱠᱟᱹᱴᱤᱡ ᱥᱳᱚᱢᱚᱥᱥᱟ ᱦᱩᱭᱩᱜ ᱜᱮᱭᱟ ᱥᱮ
ᱦᱮᱸ ᱟᱫᱚ ᱡᱚᱛᱚ ᱛᱮᱜᱮ ᱟᱵᱚ ᱫᱚ ᱛᱟᱭᱚᱢ ᱨᱮᱜᱮ ᱵᱚᱱ ᱛᱟᱦᱮᱱᱟ ᱨᱮᱸᱜᱮᱡ ᱦᱚᱲ ᱫᱚ
ᱦᱮᱸ ᱡᱚᱛᱚ ᱛᱮᱜᱮ ᱛᱟᱭᱚᱢ ᱨᱮᱜᱮ ᱵᱚᱱ ᱛᱟᱦᱮᱱᱟ
ᱥᱟᱨ ᱪᱟᱯᱚᱱ ᱵᱟᱢ ᱮᱢ ᱫᱟᱲᱮᱭᱟᱜ ᱠᱷᱟᱡ ᱢᱟ ᱦᱩᱲᱩ ᱪᱟᱣᱞᱮ ᱦᱚᱸ ᱵᱟᱝ ᱦᱩᱭᱩᱜᱼᱟ ᱟᱫᱚ ᱦᱟᱸᱜ ᱦᱩᱲᱩ ᱪᱟᱣᱞᱮ ᱵᱟᱝ ᱦᱩᱭ ᱞᱮᱱᱠᱷᱟᱱ ᱡᱚᱢᱼ ᱧᱩ ᱠᱚᱨᱮ ᱫᱚ ᱮᱴᱠᱮᱴᱚᱬᱮ ᱦᱟᱸᱜ ᱧᱮᱞ ᱧᱟᱢᱚᱜ ᱜᱮᱭᱟ
ᱦᱮᱸ ᱦᱮᱸ
ᱟᱫᱚ ᱛᱟᱦᱚᱞᱮ ᱠᱷᱮᱛ ᱨᱮᱫᱚ ᱚᱱᱟ ᱦᱩᱲᱩ ᱜᱮ ᱵᱟᱨᱥᱤᱱ ᱯᱮ ᱪᱟᱥ ᱜᱮᱭᱟ ᱛᱟᱦᱞᱮ ᱮᱴᱟᱜ ᱠᱤᱪᱷᱩ ᱫᱚᱯᱮ ᱛᱤᱥ ᱯᱮ ᱪᱟᱥᱟ ᱥᱮ ᱵᱟᱯᱮ ᱪᱟᱥᱟ
ᱜᱷᱩᱴᱩ ᱠᱚᱨᱮᱞᱮ ᱪᱟᱥ ᱜᱮᱭᱟ ᱡᱮᱢᱚᱱ ᱱᱤᱭᱟᱹ ᱵᱟᱨ ᱦᱩᱲᱳ ᱦᱳᱲᱳ ᱞᱮ ᱪᱟᱥᱟ ᱦᱟᱸᱜ ᱱᱚᱣᱟ ᱱᱚᱣᱟ ᱵᱚᱨᱥᱟ ᱨᱮ ᱦᱟᱸᱜ
ᱦᱩᱸ
ᱦᱩᱲᱩ ᱪᱟᱥ ᱨᱟᱠᱟᱵ ᱠᱟᱛᱮᱜ ᱫᱚ ᱟᱫᱚ ᱛᱩᱲᱤ ᱠᱚᱦᱟᱸ ᱞᱮ ᱮᱨᱟ
ᱚ ᱟᱪᱪᱷᱟ ᱟᱪᱪᱷᱟ
ᱦᱩᱸ
ᱟᱨ ᱛᱩᱲᱤ ᱵᱟᱫ ᱠᱟᱛᱮᱫ ᱟᱨᱚ ᱡᱟᱦᱱᱟᱜ ᱚᱱᱠᱟ ᱵᱟᱯᱮ ᱮᱢᱟᱜᱼᱟ
ᱟᱻ ᱛᱩᱲᱤ ᱵᱟᱛ ᱠᱟᱛᱮ ᱟᱞᱮ ᱥᱮᱫ ᱫᱚ ᱚᱱᱟ ᱛᱩᱲᱤ ᱜᱮᱠᱚ ᱪᱟᱥᱟ ᱦᱩᱲᱩ ᱤᱨ ᱯᱚᱨᱮ ᱫᱚ᱾
ᱚ ᱟᱪᱪᱷᱟ
ᱚᱱᱮ ᱵᱟᱸᱫ ᱫᱟᱜ ᱢᱮᱱᱟᱜ ᱟᱛᱚ ᱚᱱᱟ ᱵᱟᱸᱫ ᱨᱮᱱᱟᱜ ᱫᱟᱜ ᱛᱮᱠᱚ ᱪᱟᱥ ᱜᱮᱭᱟ ᱠᱚ᱾
ᱦᱚᱭᱛᱚ
ᱦᱩᱸ ᱟᱨ ᱟᱯᱮᱥᱮᱫ ᱦᱩᱭᱩᱜ ᱜᱮᱭᱟ ᱛᱩᱲᱤ ᱪᱟᱥ?
ᱟᱞᱮ ᱥᱮᱫ ᱫᱚ ᱦᱟᱸᱜ ᱛᱩᱲᱤ ᱪᱟᱥ ᱫᱚ ᱚᱱᱠᱟ ᱫᱚ ᱵᱟᱝ ᱦᱩᱭᱩᱜᱼᱟ ᱟᱫᱚ ᱟᱹᱰᱤ ᱠᱚᱢ ᱦᱚᱲ ᱠᱚ ᱪᱟᱥᱟ ᱡᱟᱦᱟᱸᱭ ᱠᱚᱠᱚ ᱤᱭᱟᱹ ᱚᱱᱠᱟ ᱢᱟᱱᱮ ᱡᱟᱦᱟᱸᱭ ᱠᱚ ᱚᱱᱠᱟ ᱠᱟᱹᱢᱤ ᱫᱟᱲᱮᱭᱟᱜ ᱦᱚᱲ ᱠᱚ
ᱦᱮᱸ
ᱩᱱᱠᱩ ᱠᱚᱫᱚ ᱠᱚ ᱪᱟᱥᱟ ᱟᱨ ᱵᱟᱠᱷᱟᱱ ᱫᱚ ᱱᱮᱛᱟᱨ ᱫᱚ ᱚᱱᱟ ᱦᱚᱲᱢᱚ ᱡᱤᱣᱤ ᱠᱚᱦᱟ ᱨᱮᱱᱟᱜ ᱦᱚᱸ ᱛᱚ ᱵᱮᱥ ᱵᱟᱹᱱᱩᱜᱼᱟ ᱟᱨ ᱫᱟᱲᱮ ᱠᱚᱦᱚᱸ ᱛᱚ ᱟᱫ ᱪᱟᱵᱟᱜ ᱠᱟᱱ ᱛᱟᱵᱚᱱᱟ ᱥᱮ ᱟᱫᱚ ᱦᱩᱲᱩ ᱪᱟᱣᱞᱮ ᱜᱮ ᱡᱟᱦᱟᱸ ᱞᱮᱠᱟ ᱛᱮ ᱠᱚ ᱪᱟᱥ ᱠᱮᱫ ᱜᱮ᱾ ᱟᱫᱚ ᱦᱟᱸᱜ ᱚᱱᱟ ᱵᱟᱹᱲᱛᱤ ᱵᱟᱹᱲᱛᱤ ᱡᱤᱱᱤᱥ ᱠᱚᱫᱚ ᱵᱟᱝ ᱠᱚ ᱪᱟᱥ ᱫᱟᱲᱮᱭᱟᱜ ᱠᱟᱱᱟ᱾
ᱟᱪᱪᱷᱟ ᱚᱱᱟ ᱦᱚᱸᱛᱚ ᱢᱟᱱᱮ ᱫᱟᱜ ᱥᱚᱢᱚᱭ ᱨᱮ ᱮᱢᱟᱜ ᱦᱩᱭᱩᱜᱼᱟ ᱥᱮ
ᱦᱳᱭ ᱟᱫᱚ ᱠᱟᱹᱴᱤᱡ ᱠᱷᱟᱴᱟᱜ ᱜᱮ ᱦᱩᱭᱩᱜᱼᱟ᱾ ᱪᱟᱥ ᱞᱮᱠᱷᱟᱡ ᱫᱚ ᱵᱟᱝ
ᱦᱮᱸ ᱟᱨ ᱵᱮᱞᱮ ᱞᱮᱱᱠᱷᱟᱱ ᱚᱱᱟ ᱠᱚ ᱤᱨ ᱥᱟᱢᱴᱟᱣ ᱦᱩᱭᱩᱜᱼᱟ᱾
ᱦᱳᱭ ᱛᱚᱵᱮ
ᱟᱹᱰᱤ ᱠᱷᱟᱹᱴᱟᱹᱞᱤ ᱜᱮᱭᱟ ᱛᱚ
ᱦᱳᱭ ᱦᱳᱭ ᱟᱫᱚ ᱚᱱᱟ ᱠᱷᱟᱹᱛᱤᱨ ᱛᱮᱦᱚᱸ ᱟᱹᱰᱤ ᱦᱚᱲᱜᱮ ᱵᱟᱠᱚ ᱪᱟᱥᱟ ᱟᱨ ᱫᱟᱜ ᱨᱮᱭᱟᱜ ᱦᱚᱸ ᱚᱵᱷᱟᱵ ᱧᱮᱞ ᱧᱟᱢᱚᱜ ᱠᱟᱱᱟ᱾ ᱟᱫᱚ ᱤᱱᱟᱹ ᱠᱷᱟᱹᱛᱤᱨ ᱛᱮ ᱾
ᱪᱟᱥ ᱫᱚ ᱚᱱᱠᱟ ᱫᱚ ᱵᱟᱝ ᱦᱩᱭᱩᱜᱼᱟ᱾
ᱟᱪᱪᱷᱟ᱾ ᱛᱟᱦᱚᱞᱮ ᱠᱷᱚᱥᱞᱟ ᱠᱚᱫᱚ ᱯᱮ ᱪᱟᱥ ᱜᱮᱭᱟ ᱥᱮ ᱵᱟᱝᱟ?
ᱵᱟ ᱠᱷᱚᱥᱞᱟ ᱦᱚᱸ ᱚᱱᱠᱟ ᱜᱮᱢ ᱞᱟᱹᱭ ᱠᱮᱫ ᱞᱮᱠᱟ ᱠᱟᱹᱢᱤ ᱵᱚᱛᱚᱨ ᱛᱮ ᱪᱟᱥ ᱫᱚ ᱵᱟᱝᱠᱚ ᱪᱟᱥᱟ ᱚᱱᱠᱟ ᱫᱚ
ᱟᱨᱚ ᱠᱷᱚᱥᱞᱟ ᱢᱟ ᱟᱨᱚ ᱫᱚᱢᱮ ᱢᱟᱱᱮ ᱠᱟᱹᱢᱤ ᱞᱟᱜᱟᱜᱼᱟ ᱚᱱᱟ ᱢᱟ ᱟᱨ ᱨᱚ ᱯᱳᱣᱟᱜ ᱦᱩᱭᱩᱜᱼᱟ
ᱦᱳᱭ ᱦᱳᱭ ᱫᱚ ᱦᱟᱜ ᱚᱝᱠᱟ ᱫᱤᱞ ᱫᱟᱲᱮᱭᱟᱱ ᱦᱚᱲ ᱫᱚᱠᱚ ᱪᱟᱥ ᱜᱮᱭᱟ ᱢᱟᱱᱮ ᱟᱫᱚᱢ ᱟᱫᱚᱢ ᱦᱚᱲ ᱦᱮᱱᱟᱜ ᱟᱠᱟᱜ ᱠᱚᱣᱟ ᱚᱱᱠᱟ
ᱦᱩᱸ ᱦᱩᱸ
ᱡᱟᱦᱟᱭ ᱠᱚ ᱪᱟᱥᱟ ᱟᱫᱚ ᱟᱹᱰᱤ ᱦᱚᱲ ᱜᱮ ᱵᱟᱝᱠᱚ ᱪᱟᱥᱟ ᱟᱹᱰᱤ ᱦᱚᱲ ᱜᱮ ᱠᱚ ᱪᱟᱥ ᱜᱮᱭᱟ ᱚᱱᱠᱟ
ᱚ ᱟᱞᱮ ᱥᱮᱫ ᱦᱚᱸ ᱢᱟᱱᱮ ᱠᱷᱚᱥᱞᱟ ᱫᱚ ᱩᱱᱟᱹᱜ ᱱᱮᱛᱟᱨ ᱫᱚ ᱵᱟᱝᱠᱚ ᱪᱟᱥ ᱮᱼᱟ ᱢᱟᱱᱮ ᱥᱚᱢᱚᱭ ᱨᱮ ᱵᱟᱭ ᱫᱟᱜ ᱞᱮᱠᱷᱟᱱ ᱛᱚ ᱵᱟᱹᱛᱟᱹᱲᱤ ᱵᱟᱝ ᱧᱟᱢᱚᱜᱼᱟ ᱥᱮ ᱮᱨ ᱞᱟᱹᱜᱤᱫ ᱛᱮ ᱟᱫᱚ ᱠᱷᱚᱥᱞᱟ ᱫᱚ ᱵᱟᱝ ᱠᱚ ᱮᱨ ᱜᱮᱭᱟ ᱩᱱᱟᱹᱜ ᱫᱚ ᱛᱩᱲᱤ ᱫᱚ ᱛᱩᱲᱤ ᱫᱚ ᱡᱚᱛᱚ ᱦᱚᱲ ᱜᱮᱠᱚ ᱮᱨ ᱜᱮᱭᱟ ᱠᱚ᱾
ᱚ ᱟᱪᱪᱷᱟ
ᱟᱫᱚ ᱟᱞᱮ ᱥᱮᱫ ᱨᱮᱱ ᱦᱚᱲ ᱫᱚ ᱱᱚᱝᱠᱟ ᱠᱚ ᱢᱮᱱᱟ ᱡᱮ ᱡᱟᱦᱟᱸ ᱞᱮᱠᱟ ᱠᱚᱥᱴᱚ ᱠᱟᱛᱮᱜ ᱠᱷᱟᱴᱟᱣ ᱠᱟᱛᱮᱜ ᱢᱟᱱᱮ ᱮᱨ ᱞᱮᱠᱷᱟᱱ ᱯᱚᱭᱥᱟ ᱦᱩᱭᱩᱜᱼᱟ᱾
ᱦᱳᱭ
ᱦᱮᱸ
ᱟᱫᱚ ᱯᱚᱭᱥᱟ ᱢᱟ ᱫᱚᱢᱮᱜ ᱜᱮ ᱫᱚᱨᱠᱟᱨᱚᱜ ᱠᱟᱱ ᱛᱟᱵᱚᱱᱟ ᱥᱮ ᱱᱤᱛᱚᱜ ᱫᱚ᱾
ᱦᱮᱸ ᱟᱨ ᱯᱚᱭᱥᱟ ᱪᱷᱟᱲᱟ ᱛᱚ ᱟᱨ ᱪᱮᱫ ᱦᱚᱸ ᱵᱟᱝ ᱦᱩᱭᱩᱜ ᱠᱟᱱ ᱛᱟᱵᱚᱱᱟ
ᱦᱩᱸᱜᱩ ᱯᱚᱭᱥᱟ ᱯᱟᱛᱤ ᱜᱮ ᱞᱟᱹᱠᱛᱤᱜ ᱠᱟᱱᱟ᱾
ᱦᱮᱸ ᱟ
ᱟᱫᱚ ᱦᱟᱸᱜ ᱜᱟᱱ ᱫᱚ ᱜᱟᱱᱚᱜᱼᱟ ᱟᱹᱰᱤ ᱨᱚᱠᱚᱢ ᱠᱟᱛᱮᱜ ᱜᱮ ᱯᱚᱭᱥᱟ ᱟᱨᱡᱟᱣ ᱦᱚᱸ ᱟᱫᱚ ᱚᱱᱟ ᱦᱟᱸᱜ ᱟᱵᱚ ᱥᱟᱱᱛᱟᱲ ᱦᱚᱯᱚᱱ ᱫᱚ ᱦᱟᱸᱜ ᱩᱱᱟᱹᱜ ᱫᱚ ᱵᱟᱵᱚᱱ ᱜᱮᱭᱟ ᱥᱮ
ᱦᱳᱭ ᱦᱳᱭ ᱟᱵᱚ ᱢᱟᱱᱮ ᱚᱱᱟ ᱠᱚᱨᱮᱱᱟᱜ ᱫᱚ ᱩᱱᱟᱹᱜ ᱤᱭᱟᱹ ᱫᱚ ᱵᱟᱹᱱᱩᱜ ᱛᱟᱵᱚᱱᱟ᱾
ᱦᱳᱭ ᱟᱫᱚ ᱠᱚᱥᱴᱚ ᱠᱟᱛᱮᱜ ᱜᱮᱵᱚᱱ ᱟᱨᱡᱟᱣᱟ ᱤᱱᱟᱹᱛᱮ ᱡᱟ ᱩᱰᱟᱹᱝ ᱜᱮ
ᱦᱮᱸ ᱟᱵᱚ ᱫᱚ ᱟᱫᱚ ᱚᱱᱟ ᱦᱩᱲᱩ ᱪᱮᱛᱟᱱ ᱨᱮᱜᱮ ᱟᱫᱚ ᱵᱚᱨᱥᱟ ᱠᱟᱛᱮᱜ ᱵᱚᱱ ᱛᱟᱦᱮᱱᱟ᱾
ᱦᱳᱭ ᱦᱳᱭ
ᱡᱚᱢ ᱥᱟᱨᱮᱡ ᱡᱟᱦᱟᱸ ᱛᱤᱱᱟᱹᱜ ᱵᱟᱧᱪᱟᱜᱼᱟ᱾ ᱟᱫᱚ ᱚᱱᱟ ᱠᱚᱜᱮ ᱵᱚᱱ ᱟᱹᱠᱤᱨᱤᱧ ᱟᱹᱠᱷᱨᱤᱧᱟ᱾
ᱦᱳᱭ ᱟᱫᱚ ᱛᱚᱵᱮ ᱟᱫᱚ ᱚᱱᱟ ᱠᱷᱚᱥᱞᱟ ᱛᱩᱲᱤ ᱦᱩᱲᱳ ᱚᱱᱟ ᱠᱚ ᱵᱟᱫ ᱠᱟᱛᱮ ᱟᱨᱚ ᱚᱱᱠᱟ ᱩᱛᱩ ᱠᱚᱫᱚ ᱛᱟᱦᱚᱞᱮ ᱪᱮᱫ ᱯᱮ ᱪᱟᱥ ᱜᱮᱭᱟ?
ᱩᱛᱩ ᱠᱚᱫᱚ ᱡᱮᱢᱚᱱ ᱱᱤᱛᱚᱜ ᱫᱚ ᱦᱩᱸ ᱯᱩᱨᱟᱹᱭ ᱠᱚ᱾ ᱛᱟᱯᱚᱨᱮ ᱵᱷᱤᱱᱰᱤ ᱠᱚᱻ ᱡᱷᱤᱸᱜᱟᱹ ᱠᱚ ᱱᱤᱭᱟᱹ ᱠᱚ ᱦᱩᱭᱩᱜ ᱜᱮᱭᱟ ᱱᱤᱛᱳᱜ ᱫᱚ᱾
ᱦᱳᱭ ᱦᱳᱭ᱾
ᱦᱩᱸ
ᱛᱟᱦᱚᱞᱮ ᱚᱱᱟ ᱫᱚ ᱟᱠᱷᱨᱤᱧ ᱞᱟᱹᱜᱤᱫ ᱜᱮᱯᱮ ᱪᱟᱥᱥᱟᱹ ᱥᱮ ᱥᱩᱫᱷᱩ ᱚᱲᱟᱜ ᱡᱚᱢ ᱞᱟᱹᱜᱤᱫ ᱜᱮᱯᱮ ᱪᱟᱥᱥᱟᱹ?
ᱚᱱᱟ ᱠᱚᱫᱚ ᱟᱠᱷᱨᱤᱧ ᱞᱟᱹᱜᱤᱫ ᱫᱚ ᱚᱱᱟ ᱫᱚ ᱵᱟᱞᱮ ᱪᱟᱥ ᱜᱮᱭᱟ ᱚᱲᱟᱜ ᱡᱚᱢ ᱞᱟᱹᱜᱤᱫ᱾ ᱟᱨ ᱮᱢᱟᱱ ᱮᱢᱟᱱ ᱦᱚᱲ- ᱠᱚ ᱢᱮᱱᱟᱜ ᱠᱚᱣᱟ ᱩᱱᱠᱩ ᱫᱚ ᱢᱟᱱᱮ ᱟᱠᱠᱷᱨᱤᱧ ᱞᱟᱹᱜᱤᱫ ᱦᱚᱸᱠᱚ ᱪᱟᱥ ᱜᱮᱭᱟ ᱠᱚ ᱡᱟᱦᱟᱸᱭ ᱢᱟᱱᱮ᱾ ᱚᱱᱟ ᱠᱚ ᱡᱚᱛᱚᱱ ᱫᱟᱲᱮᱭᱟᱜᱼᱟ ᱠᱚ ᱡᱚᱛᱚᱱ ᱠᱚ ᱞᱟᱜᱟᱜᱼᱟ ᱥᱮ ᱥᱟᱨ ᱠᱚ ᱤᱭᱟᱹ ᱠᱚ᱾
ᱦᱳᱭ ᱦᱳᱭ᱾
ᱦᱩᱸ
ᱟᱹᱰᱤ ᱱᱟᱯᱟᱭ᱾
ᱦᱳᱭ ᱟᱯ ᱥᱮᱫ ᱠᱚ ᱥᱟᱪ ᱜᱮᱭᱟ ᱡᱚᱵ ᱥᱚᱵᱡᱤ ᱠᱚ?
ᱟᱞᱮ ᱥᱮᱫ ᱦᱚᱸᱠᱚ ᱪᱟᱥ ᱫᱚᱠᱚ ᱪᱟᱥ ᱜᱮᱭᱟ ᱟᱫᱚ᱾ ᱵᱟᱲᱜᱮ ᱡᱷᱟᱲᱜᱮ ᱠᱚᱨᱮ ᱠᱚ ᱪᱟᱥᱟ ᱩᱱᱟᱹᱜ ᱡᱟᱭᱜᱟ ᱠᱚᱦᱚᱸ ᱵᱟᱹᱱᱩᱜ ᱛᱟᱠᱚᱣᱟ ᱛᱚ ᱟᱞᱮᱥᱮᱫ ᱨᱮᱱ ᱦᱚᱲᱟᱜ ᱫᱚ᱾
ᱟᱨ ᱚᱱᱠᱟ ᱦᱩᱭ ᱦᱚᱸ ᱵᱟᱝ ᱦᱩᱭᱩᱜ ᱜᱮᱭᱟ᱾
ᱟᱪᱪᱷᱟ᱾
ᱟᱫᱚ ᱡᱟ ᱩᱰᱟᱹᱝ ᱜᱮ ᱚᱲᱟᱜ ᱨᱮ ᱡᱚᱢ ᱞᱮᱠᱟ ᱠᱚ ᱪᱟᱥᱟ ᱟᱫᱚ ᱚᱱᱟ ᱦᱚᱸ ᱟᱹᱰᱤᱻ ᱦᱳᱭ ᱦᱳᱭ ᱟᱹᱰᱤ ᱠᱚᱢ ᱠᱚ ᱪᱟᱥᱟ᱾
ᱚᱻ ᱵᱟᱝ ᱦᱩᱭ ᱞᱮᱱᱠᱷᱟᱱ ᱟᱫᱚ ᱪᱮᱫ ᱵᱷᱚᱨᱥᱟ ᱛᱮᱢ ᱪᱟᱥᱟᱹ᱾
ᱦᱳᱭ ᱵᱟᱝ ᱦᱩᱭ ᱞᱮᱱᱠᱷᱟᱱ ᱟᱫᱚ ᱪᱮᱫ ᱵᱷᱚᱨᱥᱟ ᱛᱮᱢ ᱪᱟᱥᱟᱹ᱾
ᱦᱩᱸᱻ
ᱚᱱᱟ ᱠᱷᱟᱹᱴᱟᱹ ᱞᱟᱹᱜᱤ ᱦᱩᱭᱩᱜᱼᱟ ᱟᱹᱷᱨᱤᱧ ᱫᱚ ᱵᱟᱝ ᱦᱩᱭᱩᱜᱼᱟ᱾
ᱦᱮᱸᱻ᱾
ᱦᱩᱸᱻ ᱚᱱᱟ ᱨᱮᱦᱚᱸ ᱛᱚ ᱦᱟᱜ ᱠᱷᱟᱹᱴᱟᱹᱞᱤ ᱫᱚ ᱢᱮᱱᱟᱜ ᱟᱠᱟᱫ ᱜᱮᱭᱟ ᱥᱮ᱾
ᱦᱳᱭ ᱚᱱᱟ ᱦᱚᱸ ᱵᱟᱢ ᱡᱚᱛᱚᱱ ᱞᱮᱠᱷᱟᱱ ᱫᱚ ᱪᱤᱠᱟᱹᱛᱮ ᱦᱩᱭᱩᱜᱼᱟ᱾